ᱦᱮᱞᱳ᱾
ᱠᱟᱱᱟ ᱜᱚᱝᱠᱮ? ᱟᱸᱡᱚᱢᱚᱜ ᱠᱟᱱᱟ, ᱚ ᱛᱟᱨᱯᱚᱨ? ᱱᱟ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱱᱤᱛᱚᱜ ᱫᱚ ᱟᱵᱮᱱ ᱜᱮ ᱪᱮᱫ ᱞᱮᱠᱟ ᱢᱮᱱᱟᱜ ᱵᱟᱲᱟ ᱵᱮᱱᱟ?
ᱟᱞᱤᱧ ᱦᱚᱸ ᱱᱤᱭᱟᱹ ᱵᱟᱲ ᱫᱚ ᱱᱟᱯᱟᱭ ᱵᱟᱲᱟᱜ ᱜᱮ᱾
ᱦᱩᱸ᱾
ᱦᱟᱸ᱾ ᱟᱰᱚ
ᱜᱚ ᱜᱚᱝᱠᱮ ᱟᱹᱞᱤᱧ ᱞᱤᱧ ᱞᱟᱹᱭᱮᱫ ᱠᱟᱱ ᱛᱟᱦᱮᱸᱱᱟ ᱛᱟᱦᱚᱞᱮ ᱟᱯᱮ ᱥᱮᱫ ᱫᱚ ᱰᱟᱹᱠ ᱠᱚᱫᱚ ᱢᱮᱱᱟᱜ ᱠᱚᱣᱟ ᱥᱮ ᱵᱟᱹᱱ ᱠᱩᱣᱟ? ᱟᱞᱮᱥᱮᱫ ᱨᱟᱜ ᱨᱟᱜ ᱤᱧ ᱟᱸᱡᱚᱢ ᱫᱟᱛᱚ ᱱᱤᱛᱚᱜ᱾
ᱚ ᱟᱞᱮ ᱥᱮᱫ ᱦᱚᱸ ᱢᱮᱱᱟᱜ ᱠᱚᱣᱟ ᱢᱮᱱᱟᱜ ᱫᱚ ᱵᱟᱝ ᱫᱚ ᱵᱟᱝ, ᱟᱞᱮ ᱥᱮᱫ ᱦᱚᱸ ᱢᱮᱱᱟᱜ ᱠᱚᱣᱟ᱾ ᱛᱚ ᱟᱞᱮ ᱥᱮᱫ ᱫᱚ ᱦᱟᱸᱜ ᱫᱚᱢᱮ ᱡᱟᱹᱥᱛᱤ ᱫᱚ ᱦᱟᱸᱜ ᱵᱟᱹᱱᱩᱜ ᱠᱚᱣᱟ ᱪᱮᱫᱟᱜ ᱥᱮ ᱮᱸ ᱜᱚᱡ ᱵᱟᱲᱟ ᱠᱚᱜᱮᱭᱟ ᱠᱚ ᱛᱚ ᱢᱟᱱᱮ ᱚᱱᱟᱛᱮ ᱩᱱᱟᱹᱜ ᱡᱟᱹᱥᱛᱤ ᱫᱚ ᱵᱟᱹᱱᱩᱜ ᱠᱚᱣᱟ᱾ ᱚ ᱢᱮᱱᱟᱜ ᱫᱚ ᱢᱮᱱᱟᱜ ᱠᱚᱣᱟ ᱟᱹᱞᱤᱧ ᱦᱚᱞᱤᱧ ᱧᱮᱞ ᱵᱟᱲᱟᱭᱮᱫ ᱠᱚᱣᱟ ᱢᱟᱱᱮ ᱮᱸ ᱢᱮᱱᱟᱜ ᱠᱚᱣᱟ ᱢᱤᱫ ᱵᱟᱨ ᱜᱟᱱ ᱧᱮᱞ ᱵᱟᱲᱟᱜ ᱠᱟᱱᱟᱞᱮ᱾ ᱢᱟᱱᱮ ᱢᱮᱫ ᱵᱟᱲᱟᱜ ᱠᱟᱱᱟ ᱠᱚ ᱥᱩᱨ ᱥᱩᱯᱩᱨ ᱠᱚ ᱚᱱᱟ ᱠᱚ ᱦᱟᱨᱮ ᱢᱮᱫ ᱚᱲᱟᱜ ᱠᱟᱱᱟ ᱦᱮᱸ ᱵᱟᱝ᱾
ᱦᱮᱸ ᱦᱮᱸ ᱦᱮᱸ᱾
ᱟᱞᱮ ᱥᱮᱫ ᱫᱚ ᱢᱮᱱᱟᱜ ᱠᱚᱣᱟ ᱦᱮᱸ ᱞᱟᱹᱭ ᱵᱤᱱ?
ᱫᱟᱨᱮ ᱱᱟᱲᱤ ᱠᱚ ᱫᱟᱲᱮ ᱱᱟᱹᱨᱤ ᱠᱚ ᱵᱟ-ᱵᱟᱹᱱᱩᱜ ᱛᱮᱠᱚ ᱢᱟᱜ ᱜᱤᱰᱤᱣᱟᱛᱮᱫ ᱩᱱᱠᱩ ᱡᱟᱦᱟᱸ ᱨᱮᱢᱟ ᱪᱮᱬᱮ ᱪᱤᱯᱨᱩᱫ ᱵᱟᱝ ᱡᱮᱞᱮ ᱠᱚ ᱛᱟᱦᱮᱸᱠᱟᱱ ᱩᱱᱟᱹᱜ ᱵᱟᱹᱲᱛᱤ ᱠᱟᱭᱛᱮᱢᱟ ᱤᱱᱟᱹᱜ ᱵᱟᱠᱚ ᱧᱮᱞ ᱛᱤᱭᱳᱜᱚᱜ ᱠᱟᱱ ᱡᱟᱦᱟᱸ ᱟᱫᱚ ᱩᱱᱠᱩ ᱠᱚ ᱢᱮᱛᱟ ᱠᱚ ᱠᱟᱱ ᱜᱤᱰᱤ ᱛᱟᱯᱚᱨᱮ
ᱦᱮᱸ ᱦᱮᱸ᱾
ᱮᱸ ᱟᱨᱚ ᱪᱤᱞᱤ ᱪᱮᱬᱮ ᱦᱟᱸᱜ ᱤᱧᱟᱹᱜ
ᱠᱚᱸᱜ ᱪᱮᱬᱮ ᱠᱚ᱾ ᱚ ᱦᱥᱝᱠᱩ ᱠᱚᱸᱜ, ᱵᱩᱱᱤ᱾ ᱵᱩᱱᱤ ᱪᱮᱬᱮ ᱥᱮ ᱪᱤᱞᱤ ᱠᱚ ᱢᱮᱛᱟ ᱠᱚᱣᱟ᱾ ᱦᱳᱭ ᱚᱱᱟ ᱠᱚ ᱮᱠᱫᱚᱢ ᱱᱩᱠᱩ ᱠᱚᱫᱚ ᱛᱟᱦᱮᱸ ᱫᱚᱨᱠᱟᱨ ᱠᱟᱱᱟ ᱪᱮᱫᱟᱜ ᱥᱮ ᱟᱵᱚᱣᱟᱜ, ᱧᱮᱞ ᱡᱚᱝ ᱵᱟᱜᱮ ᱧᱮᱞᱚᱜᱼᱟ ᱡᱮᱢᱚᱱ ᱮᱸ ᱛᱩᱲ ᱠᱚ ᱦᱮᱸ ᱥᱟᱶᱛᱮ ᱴᱤᱭᱟ ᱪᱮᱬᱮ᱾ ᱟᱸᱱ. ᱥᱮ ᱢᱤᱨᱩ ᱪᱮᱫ ᱨᱮ ᱡᱟᱦᱟᱸᱭ ᱠᱚᱠᱚ ᱢᱮᱛᱟ ᱠᱟᱱᱟ ᱩᱱᱠᱩ ᱠᱚ ᱧᱮᱞ ᱛᱮ᱾ ᱟᱭᱢᱟ ᱵᱷᱟᱜᱮ ᱵᱩᱡᱷᱟᱹᱜᱼᱟ᱾ ᱟᱞᱮ ᱥᱮᱫ ᱫᱚ ᱟᱞᱮ ᱥᱮᱫ ᱫᱚ ᱛᱮᱦᱮᱧ ᱫᱚ ᱛᱮᱦᱮᱧ ᱫᱚ ᱢᱤᱫᱴᱟᱝ ᱦᱟᱰᱜᱟᱨᱮ ᱦᱮᱡ ᱟᱠᱟᱱᱟ᱾
ᱦᱟᱰᱜᱟᱨ᱾ ᱨᱚᱲ ᱠᱟᱹᱴᱤᱡ ᱜᱚᱝᱠᱮ ᱨᱚᱲ ᱠᱟᱹᱴᱤᱡ ᱵᱷᱟᱞᱮ ᱴᱷᱤᱠ ᱵᱟᱝ ᱟᱸᱡᱚᱢᱚᱜ ᱠᱟᱱᱟ ᱟᱴᱠᱟᱣ ᱟᱴᱠᱟᱣ ᱟᱸᱡᱚᱢᱚᱜ ᱠᱟᱱᱟ᱾
ᱚᱸ᱾ ᱦᱤᱛᱚᱜ ᱦᱚᱵᱤᱱ ᱟᱸᱚᱢ ᱮᱫᱟ᱾ ᱦᱮᱸ ᱦᱤᱛᱚᱜ ᱵᱤᱱ ᱟᱸᱡᱚᱢ ᱮᱫᱟ?
ᱦᱮᱸ ᱜᱚᱝᱠᱮ᱾
ᱚᱸ᱾
ᱟᱡᱚᱢᱚᱜ ᱠᱟᱱᱟ ᱱᱤᱛᱚᱜ ᱫᱚ᱾ ᱞᱟᱹᱭᱮᱫ ᱠᱟᱱ ᱛᱟᱦᱮᱱᱟᱜ ᱟᱹᱞᱤᱧ ᱱᱤᱛᱚᱜ ᱢᱟ ᱜᱷᱮᱣᱨᱟ ᱪᱮᱸᱬᱮ ᱠᱚᱦᱚ ᱤᱱᱟᱹᱜ ᱵᱟᱠᱚ ᱧᱮᱞ ᱛᱤᱭᱳᱜ ᱠᱟᱱ᱾ ᱜᱷᱮᱣᱲᱟ ᱵᱟᱝ ᱫᱚ ᱠᱩ ᱪᱮᱬᱮ ᱠᱚ᱾
ᱦᱮᱸ ᱦᱮᱸ ᱦᱮᱸ ᱦᱮᱸ᱾ ᱟᱫᱚ ᱪᱮᱫ ᱱᱤᱱ ᱞᱟᱹᱭᱟ ᱱᱤᱛᱚᱜ ᱫᱚ ᱦᱟᱸᱜ ᱫᱚᱢᱮ ᱜᱮ ᱟᱵᱚᱣᱟᱜ ᱡᱟᱦᱟᱸ ᱤᱱᱴᱟᱨᱱᱮᱴ ᱡᱟᱦᱟᱸ ᱢᱮᱱᱟᱜ ᱛᱟᱵᱚᱱᱟ ᱴᱟᱣᱟᱨ ᱠᱚ ᱵᱤᱥᱯᱷᱨᱚᱱ ᱠᱚ ᱦᱩᱭᱩᱜ ᱠᱟᱱᱟ ᱡᱟᱦᱟᱸ ᱠᱷᱟᱹᱛᱤᱨ ᱛᱮ ᱪᱮᱬᱮ ᱠᱚ ᱟᱠᱚ ᱵᱚᱝᱥᱚ ᱵᱚᱝᱥᱚ ᱵᱟᱠᱚ ᱠᱚ ᱵᱤᱥᱛᱟᱨ ᱫᱟᱲᱮᱭᱟᱜ ᱠᱟᱱᱟ ᱥᱟᱶᱛᱮ ᱟᱭᱢᱟ ᱜᱟᱱ ᱪᱮᱬᱮ ᱠᱚᱫᱚ ᱦᱟᱸᱜ ᱡᱮᱢᱚᱱ ᱩᱱᱠᱩ ᱜᱷᱮᱨᱟ ᱫᱚ ᱜᱷᱮᱨᱟ ᱠᱚᱫᱚ ᱟᱞᱮ ᱟᱛᱳ ᱠᱚᱨᱮ ᱫᱚ ᱟᱭᱢᱟ ᱜᱟᱱ ᱜᱮᱠᱚ ᱛᱟᱦᱮᱱ ᱛᱟᱦᱮᱸᱜᱼᱟ ᱩᱱᱩᱱᱠᱩ ᱫᱚ᱾ ᱵᱟᱨᱦᱚᱸ ᱵᱹᱞᱤᱧ ᱧᱮᱧᱟᱢ ᱵᱟᱲᱟᱭᱮᱫ ᱠᱚ ᱚᱠᱟ ᱪᱟᱵᱟᱭ ᱱᱟᱠᱚ ᱡᱟᱹᱱᱤᱡ ᱠᱷᱟᱱ ᱟᱥᱟ ᱠᱚᱨᱤ ᱢᱚᱱᱮ ᱦᱩᱭᱩᱜᱼᱟ ᱚᱱᱟ ᱴᱟᱣᱟᱨ ᱠᱚ ᱦᱩᱭ ᱠᱷᱟᱹᱛᱤᱨ ᱜᱮ ᱡᱟᱹᱥᱛᱤ ᱴᱟᱣᱟᱨ ᱦᱩᱭᱱᱟ ᱥᱮ ᱚᱱᱟ ᱠᱷᱟᱹᱛᱤᱨ ᱛᱮᱜᱮᱼᱼ ᱪᱮᱸᱬᱮ ᱠᱚᱫᱚ ᱵᱟᱝᱠᱚ ᱵᱟᱧᱪᱟᱣ ᱫᱟᱲᱮᱭᱟᱫᱟ᱾
ᱦᱳᱭ ᱜᱚᱝᱠᱮ ᱱᱤᱛᱚᱜ ᱢᱟ ᱡᱟᱦᱟᱸᱼᱼ ᱦᱳᱭ ᱦᱳᱭ ᱯᱟᱹᱦᱤᱞ ᱢᱟ ᱛᱟᱦᱮᱸ ᱠᱟᱱᱼᱼ ᱮ ᱛᱷᱨᱤ ᱡᱤ ᱴᱩ ᱡᱤ ᱴᱟᱣᱟᱨ ᱯᱷᱟᱭᱤᱵᱷ ᱯᱷᱳᱨ ᱡᱤ ᱟᱨ ᱱᱤᱛᱚᱜ ᱢᱟᱼᱼ ᱯᱷᱟᱭᱤᱵ ᱡᱤ ᱠᱩ ᱟᱹᱜᱩ ᱟᱠᱟᱫᱟ ᱛᱤᱱᱟᱹᱜ ᱴᱟᱣᱟᱨ ᱠᱚᱦᱚᱸ ᱵᱟᱹᱲᱛᱤ ᱪᱟᱞᱟᱜ ᱠᱟᱱᱟ ᱤᱱᱟᱹᱜᱼᱼ ᱪᱮᱸᱬᱮ ᱠᱚᱦᱚᱸ ᱠᱚ ᱵᱟᱹᱲᱤᱡ ᱡᱟᱦᱟᱸ ᱡᱟᱦᱟᱸ ᱞᱮᱠᱟ ᱪᱟᱞᱟᱜ ᱠᱟᱱᱟ᱾
ᱮᱠᱫᱚᱢ ᱮᱠᱫᱚᱢ ᱮᱠᱫᱚᱢ ᱮᱠᱫᱚᱢ ᱚᱱᱟ ᱫᱚ ᱦᱮᱸᱜᱮ᱾
ᱦᱮᱸ ᱱᱤᱛᱚᱜ ᱨᱮᱭᱟᱲ ᱥᱮᱫ ᱫᱤᱱ ᱵᱚᱞᱚ ᱟᱠᱟᱱᱟ ᱟᱨ ᱚᱱᱠᱟᱼᱼ ᱨᱮᱭᱟᱲ ᱠᱟᱜ ᱟᱭ ᱠᱩᱲᱦᱟᱹ ᱥᱚᱢᱚᱭ ᱩᱱᱠᱩ ᱠᱚ ᱠᱩᱦᱩ ᱪᱮᱸᱬᱮ ᱠᱚ ᱨᱟᱜᱟ ᱛᱤᱱᱟᱹᱜᱼᱼ ᱢᱟᱛᱨᱟᱜ ᱨᱟᱜ ᱟᱸᱡᱚᱢᱚᱜ ᱛᱟᱠᱚᱣᱟ ᱥᱮᱛᱟᱜ ᱵᱮᱲᱟ ᱨᱮ ᱨᱟᱜᱟ᱾
ᱮᱠᱫᱚᱢ ᱮᱠᱫᱚᱢ ᱮᱠᱫᱚᱢ ᱟᱹᱰᱤ ᱵᱟᱛᱨᱟ ᱜᱮ ᱟᱸᱡᱚᱢᱚᱜᱼᱟ ᱟᱸᱡᱚᱢ ᱫᱚ ᱵᱟᱝ ᱫᱚ ᱵᱟᱝ᱾
ᱦᱩᱸ᱾
ᱱᱤᱛᱚᱜ ᱫᱚ ᱟᱫᱚ ᱵᱟᱹᱱᱩᱜ ᱠᱚᱣᱟ ᱠᱩᱦᱩ ᱪᱮᱸᱬᱮ ᱠᱚᱦᱚᱸ ᱥᱟᱶᱛᱮᱼᱼ ᱮᱸ ᱱᱮᱛᱟᱨ ᱫᱚ, ᱟᱨ ᱩᱱᱠᱩ ᱠᱩ ᱠᱩᱦᱩ ᱛᱟᱯᱚᱨᱮ ᱪᱮᱞᱮ ᱠᱚ ᱢᱮᱛᱟ ᱠᱚᱣᱟ ᱩᱱᱠᱩ ᱫᱚ, ᱩᱱᱠᱩ ᱤᱭᱟᱹ ᱩᱱᱠᱩ ᱯᱤᱭᱳ ᱥᱮ ᱪᱮᱞᱮ ᱯᱤᱭᱳ ᱯᱤᱭᱳ ᱠᱚ ᱨᱟᱜᱟ᱾ ᱫᱚ ᱩᱱᱠᱩ ᱪᱤᱞᱤ ᱦᱳᱭ ᱦᱳᱭ ᱩᱱᱠᱩ ᱦᱩᱱᱠᱩ ᱪᱮᱸᱬᱮ ᱠᱚᱦᱚᱸ ᱦᱟᱸᱜ ᱱᱤᱛᱚᱜ ᱫᱚ ᱵᱟᱝ ᱵᱟᱹᱧ ᱧᱟᱢᱮᱫ ᱠᱚᱣᱟ ᱤᱧᱟᱹᱜ ᱢᱮᱫ ᱨᱮᱫᱚ ᱱᱚᱣᱟ ᱠᱚᱨᱮ ᱫᱚ᱾ ᱟᱫᱚ ᱱᱚᱜᱼᱚᱭ ᱡᱟᱦᱟᱱᱟᱜ ᱜᱮ ᱱᱤᱛᱳᱜ ᱡᱟᱦᱟᱸ ᱛᱤᱱᱟᱹᱜ ᱫᱤᱥᱚᱢᱼᱼ ᱰᱮᱯᱞᱚᱯᱢᱮᱱᱴ ᱢᱟᱱᱮ ᱤᱭᱟᱹ ᱥᱮᱫ ᱢᱟᱱᱮ ᱟᱹᱰᱤ ᱠᱤᱪᱷᱩ ᱩᱱᱱᱚᱛᱤᱜ ᱠᱟᱱᱟ᱾ ᱛᱚᱛᱚ ᱜᱮ ᱦᱟᱸᱜᱻ ᱦᱟᱱᱟ ᱱᱤᱭᱟᱹ ᱪᱮᱸᱬᱮ ᱥᱟᱶᱛᱮ ᱮᱢᱟᱱ ᱠᱚᱦᱚᱸ ᱵᱟᱹᱲᱤᱡᱚᱜ ᱠᱟᱱᱟ ᱦᱮᱸ ᱵᱟᱝ,
ᱦᱳᱭ ᱦᱳᱭ ᱦᱳᱭ ᱦᱳᱭ ᱡᱟᱦᱟᱸ ᱫᱚ ᱱᱤᱛᱚᱜ ᱧᱮᱞᱚᱜ ᱠᱟᱱᱟ ᱟᱵᱩᱼᱼ ᱮᱸ ᱧᱮᱞᱚᱜ ᱠᱟᱱᱟ ᱛᱤᱱᱟᱹᱜ ᱥᱟᱞ ᱠᱚᱦᱚᱸ ᱵᱚᱫᱚᱞ ᱪᱟᱞᱟᱜ ᱠᱟᱱᱟ ᱤᱱᱟᱹᱜᱼᱼ ᱟᱛᱳ ᱫᱤᱥᱚᱢ ᱠᱚᱦᱚᱸ ᱵᱟᱡᱟᱨ ᱠᱚᱦᱚᱸ ᱰᱮᱵᱷᱞᱚᱯ ᱪᱟᱞᱟᱜ ᱠᱟᱱᱟ ᱥᱮ ᱩᱱᱟᱹᱜᱼᱼ ᱪᱟᱞᱟᱜ ᱠᱟᱱᱟ ᱡᱟᱦᱟᱸ ᱠᱟᱨᱚᱱ ᱛᱮᱼᱼ ᱜᱟᱹᱲᱤ ᱜᱷᱚᱲᱟ ᱠᱚᱦᱚᱸ ᱵᱟᱹᱲᱛᱤᱜ ᱠᱟᱱᱟ ᱟᱨᱼᱼ ᱡᱟᱦᱟᱸ ᱟᱨ ᱡᱟᱦᱟᱸᱼᱼ ᱵᱤᱨ ᱠᱩ ᱢᱮᱱᱟᱜ ᱟᱠᱟᱫᱟ ᱚᱱᱟ ᱠᱩ ᱵᱤᱨ ᱠᱩ ᱢᱟᱜ ᱯᱷᱟᱨᱪᱟ ᱠᱟᱛᱮᱫᱼᱼ ᱤᱭᱟᱹ ᱵᱤᱞᱰᱤᱝ ᱠᱩ ᱵᱮᱱᱟᱣᱮᱫ ᱠᱟᱱᱟ ᱚᱱᱟ ᱠᱚ᱾ ᱚᱱᱟ ᱠᱟᱨᱚᱱ ᱛᱮᱦᱚᱸ ᱚᱠᱟ ᱞᱮᱠᱟᱛᱮ ᱫᱟᱨᱮ ᱱᱟᱹᱲᱤᱼᱼ ᱴᱤᱠᱟᱹᱣ ᱛᱟᱦᱮᱱᱟ ᱤᱱᱟᱹᱜ ᱜᱮ ᱪᱮᱬᱮ ᱪᱤᱯᱨᱲᱩᱫ ᱠᱚᱦᱚᱸ ᱚᱱᱟ ᱫᱟᱨᱮ ᱥᱟᱠᱟᱢ ᱡᱚᱢ ᱠᱟᱛᱮ ᱠᱩᱼᱼ ᱛᱟᱦᱮᱸ ᱫᱟᱲᱮᱭᱟᱜᱼᱟ᱾
ᱮᱠᱫᱚᱢ ᱮᱠᱫᱚᱢ ᱱᱤᱛᱳᱜ ᱫᱚ ᱦᱟᱜ, ᱡᱟᱦᱟᱸ ᱛᱤᱱᱟᱹᱜ ᱩᱱᱱᱚᱛᱤᱜ ᱠᱟᱱᱟ ᱛᱚᱛᱚ ᱜᱮ ᱦᱟᱸᱜ ᱢᱤᱫ ᱥᱮᱫ ᱧᱮᱞ ᱞᱮᱠᱷᱟᱱ ᱫᱚ ᱵᱟᱹᱲᱤᱡᱚᱜ ᱠᱟᱱᱟ ᱪᱮᱫᱟᱜ ᱥᱮᱼᱼ ᱟᱵᱚᱣᱟᱜ ᱟᱵᱚᱣᱟᱜ ᱚᱲᱟᱜ ᱠᱚ ᱞᱟᱹᱜᱤᱫ ᱵᱚᱝᱥᱚ ᱵᱮᱥᱤᱜ ᱠᱟᱱᱟ ᱥᱟᱶᱛᱮᱼᱼ ᱟᱵᱚ ᱫᱟᱨᱮ ᱱᱟᱹᱲᱤ ᱵᱚ ᱚᱱᱠᱟ ᱢᱟᱜ ᱵᱟᱲᱟ ᱠᱟᱛᱮᱫ ᱚᱲᱟᱜ ᱫᱩᱣᱟᱹᱨ ᱠᱚ ᱵᱮᱱᱟᱣ ᱮᱫᱟ ᱟᱨᱼᱼ ᱚᱱᱟ ᱥᱟᱶᱛᱮ ᱧᱮᱞ ᱵᱟᱲᱟᱜ ᱠᱟᱱᱟ ᱫᱚᱢᱮᱜ ᱜᱮ ᱠᱟᱨᱯᱷᱟᱱᱟ ᱛᱟᱯᱚᱨ ᱠᱟᱨᱠᱷᱟᱱᱟ ᱥᱟᱶᱛᱮ ᱜᱟᱲᱤ ᱠᱚ ᱡᱟᱹᱥᱛᱤᱜᱼᱼ ᱠᱟᱱᱟ ᱚᱱᱟ ᱥᱟᱶᱛᱮ ᱤᱧᱟᱹᱜ ᱴᱟᱣᱟᱨ ᱠᱚ ᱦᱩᱭᱩᱜ ᱠᱟᱱᱟ ᱡᱟᱦᱟᱸ ᱠᱷᱟᱹᱛᱤᱨ ᱛᱮ ᱟᱵᱚᱣᱟᱜᱼᱼ ᱢᱟᱱᱮ ᱟᱵᱚᱣᱟᱜ ᱡᱟᱦᱟᱸ ᱫᱷᱟᱹᱨᱛᱤ ᱯᱩᱨᱤ ᱵᱚᱱ ᱢᱮᱛᱟᱜ ᱠᱟᱱᱟ ᱚᱱᱟ ᱫᱚ ᱯᱩᱨᱟᱹ ᱫᱷᱩᱥᱚᱱᱚᱜ ᱠᱟᱱᱟ᱾ ᱦᱮᱸ ᱵᱟᱝ ᱚᱱᱟ ᱠᱷᱟᱹᱛᱤᱨᱼᱼ ᱛᱮᱜᱮᱛᱚ ᱦᱟᱸᱜ ᱧᱮᱞᱢᱮ ᱴᱟᱭᱤᱢ ᱨᱮ ᱱᱤᱛᱚᱜ ᱟᱵᱚ ᱥᱮᱨᱢᱟ ᱡᱟᱲᱤ ᱵᱟᱵᱚᱱ ᱧᱟᱢ ᱫᱟᱲᱮᱭᱟᱜ ᱠᱟᱱᱟ᱾ ᱡᱟᱦᱟᱸ ᱠᱷᱟᱹᱛᱤᱨ ᱛᱮ ᱪᱟᱥᱵᱟᱥ ᱜᱮ ᱟᱹᱰᱤ ᱟᱹᱰᱤᱼᱼ ᱪᱟᱥᱵᱟᱥ ᱨᱮ ᱟᱹᱰᱤ ᱮᱴ ᱮᱴᱠᱮᱴᱚᱬᱮ ᱦᱩᱭᱩᱜ ᱠᱟᱱᱟ ᱪᱮᱫᱟᱜ ᱥᱮ ᱢᱟᱱᱮ ᱡᱮᱢᱚᱱ ᱟᱞᱮ ᱥᱮᱫ ᱟᱞᱮ ᱥᱮᱫ ᱫᱚ ᱦᱟᱸᱜ ᱫᱟᱜ ᱡᱟᱹᱲᱤ ᱪᱷᱟᱲᱟ ᱚᱱᱠᱟ ᱫᱚ ᱵᱟᱝᱞᱮ ᱪᱟᱥ ᱫᱟᱲᱮᱭᱟᱜᱼᱟ ᱦᱩᱲᱩ, ᱦᱩᱲᱩ ᱠᱚᱫᱚ ᱦᱩᱲᱩ ᱨᱮᱫᱚ ᱡᱚ ᱛᱚ ᱛᱚᱠᱷᱚᱱ ᱡᱟᱹᱥᱛᱤ ᱜᱮ ᱫᱟᱜ ᱫᱟᱜ ᱡᱟᱲᱤ ᱫᱚᱨᱠᱟᱨ ᱟᱨ ᱡᱩᱫᱤ ᱮᱴᱟᱜ ᱠᱚᱪ ᱥᱚᱵᱡᱤ ᱠᱚ ᱢᱮᱱᱟᱜᱼᱟ ᱥᱟᱶᱛᱮ, ᱱᱚᱣᱟ ᱮ ᱠᱷᱚᱥᱞᱟ ᱛᱩᱲᱤ, ᱚᱱᱟ ᱠᱚᱨᱮᱫ ᱫᱚ ᱩᱱᱟᱹᱜ ᱫᱚ ᱵᱟᱝ ᱛᱚᱵᱮ ᱦᱩᱲᱩ ᱫᱚ ᱟᱹᱰᱤ ᱟᱭᱢᱟ ᱵᱟᱨ ᱫᱟᱜ ᱮᱢ ᱫᱟᱜ ᱫᱚᱨᱠᱟᱨ ᱛᱚᱵᱮ ᱚᱱᱟ ᱫᱟᱜ ᱠᱚᱫᱚ ᱦᱟᱸᱜ ᱵᱟᱝ ᱧᱟᱢᱚᱜᱼᱟ ᱦᱮᱸ ᱵᱟᱝ᱾
ᱦᱳᱭ ᱦᱳᱭ ᱱᱤᱛᱚᱜ ᱛᱤᱱᱟᱹᱜ ᱫᱟᱨᱮ ᱱᱟᱹᱲᱤ ᱠᱚᱦᱚᱸ ᱠᱚᱢᱟᱜ ᱜᱤᱰᱤ ᱫᱚ ᱤᱱᱟᱹᱜ ᱦᱚᱸ ᱫᱷᱟᱹᱨᱛᱤ ᱵᱟᱹᱲᱛᱤ ᱞᱚᱞᱚᱜ ᱠᱟᱱᱛᱮ ᱚᱱᱟ ᱡᱟᱹᱥᱛᱤ ᱜᱚᱨᱚᱢ ᱠᱷᱟᱹᱛᱤᱨ ᱛᱮ ᱜᱟᱹᱭ ᱰᱟᱝᱨᱟ ᱵᱟᱫᱽ ᱪᱮᱬᱮ ᱦᱚ ᱤᱱᱟᱹᱜ ᱜᱚᱨᱚᱢ ᱵᱟᱠᱚ ᱥᱟᱦᱟᱣ ᱫᱟᱲᱮᱭᱟᱜ ᱠᱟᱱᱟ ᱡᱟᱦᱟᱸ ᱞᱮᱠᱟ ᱫᱟᱜ ᱡᱟᱹᱲᱤ ᱦᱚᱸ ᱵᱟᱝ ᱦᱳᱭ ᱜᱫᱚᱜ
ᱦᱮᱸ ᱦᱮᱸ ᱟᱫᱚ ᱱᱚᱣᱟ ᱠᱚ ᱠᱷᱟᱹᱛᱤᱨ ᱛᱮᱜᱮ ᱟᱨ ᱟᱵᱮᱥ ᱮᱫ ᱤᱭᱟᱹ ᱠᱚᱠᱚ ᱧᱟᱢ ᱵᱟᱲᱟᱜ ᱠᱟᱱᱟ ᱥᱮ ᱵᱟᱝ ᱟᱯᱮ ᱥᱮᱫ ᱫᱚ ᱚᱱᱛᱮ ᱛᱩᱭᱩ ᱠᱚ ᱢᱮᱱᱟᱜ ᱠᱚᱣᱟ ᱪᱮ ᱵᱟᱝ?
ᱦᱮᱸ ᱜᱚᱢᱠᱮ ᱛᱩᱭᱩ ᱠᱚᱫᱚ ᱢᱮᱱᱟᱜ ᱠᱚ ᱜᱮᱭᱟ ᱦᱮᱸ ᱱᱮᱛᱟᱨ ᱫᱚ ᱜᱩᱦᱩᱢ ᱯᱟᱴᱷ ᱠᱚ ᱚᱱᱟ ᱜᱩᱦᱩᱢ ᱯᱴᱟ ᱠᱚ ᱢᱮᱱᱟᱜ ᱠᱷᱟᱹᱛᱤᱨ ᱛᱮ ᱱᱤᱛᱚᱜ ᱵᱟᱹᱲᱛᱤ ᱠᱚ ᱠᱚᱨᱟᱣᱫᱟ ᱾ ᱦᱮᱸᱱᱠᱟ ᱧᱩᱦᱚᱢ ᱴᱟᱭᱢᱤ ᱱᱟᱦᱮᱞ ᱠᱚ ᱟᱲᱟᱜᱟᱠᱚ ᱟᱹᱰᱤ ᱥᱟᱸᱜᱮ ᱛᱮ
ᱦᱮᱸ ᱦᱮᱸ ᱟᱞᱮ ᱥᱮᱫ ᱦᱚᱸ ᱮ ᱞᱟᱦᱟ ᱛᱮᱫᱚ ᱦᱟᱸᱜ ᱵᱟᱝᱠᱚ ᱛᱟᱦᱮᱸ ᱠᱟᱱᱟ ᱟᱫᱚ ᱟᱞᱮ ᱫᱚ ᱞᱟᱹᱭ ᱜᱟᱱᱚᱜᱼᱟ ᱵᱤᱨ ᱫᱤᱥᱚᱢ ᱛᱚ ᱟᱞᱮ ᱥᱮᱫ ᱫᱚ ᱵᱤᱨ ᱵᱤᱨ ᱢᱮᱱᱟᱜ-ᱟ ᱟᱹᱰᱤ ᱡᱟᱹᱥᱛᱤ ᱜᱮᱛᱚ, ᱱᱮᱛᱟᱨ ᱫᱚ ᱚᱱᱛᱮ ᱴᱟᱹᱰᱤ ᱫᱤᱥᱚᱢ ᱥᱮᱫ ᱠᱷᱚᱱᱟᱜ ᱜᱮ ᱱᱚᱱᱛᱮ ᱠᱚ ᱦᱮᱡ ᱟᱠᱟᱱᱟ ᱪᱮᱫᱟᱜ ᱥᱮ ᱚᱱᱛᱮ ᱫᱚ ᱦᱟᱸᱜ ᱵᱟᱝᱠᱚ ᱛᱟᱦᱮᱸ ᱫᱟᱲᱮᱭᱟᱜ ᱠᱟᱱᱟ ᱡᱟᱹᱱᱤᱡ᱾ ᱢᱚᱱᱮ ᱦᱩᱭᱩᱜ ᱠᱟᱱᱟ ᱟᱫᱚ ᱚᱱᱟ ᱛᱮ ᱱᱚᱛᱮ ᱫᱚ ᱱᱚᱛᱮᱦᱚᱸ ᱟᱹᱰᱤ ᱠᱚ ᱡᱟᱹᱥᱛᱤ ᱠᱟᱱᱟ ᱫᱚᱢᱮ ᱠᱚᱨᱟᱜ ᱜᱟᱱ ᱦᱩᱸ ᱜᱚᱝᱠᱮ ᱵᱤᱱ ᱫᱚᱢᱮ ᱦᱚᱭ ᱮᱢᱚᱜ ᱠᱟᱱ ᱦᱚᱭ ᱨᱮᱱᱟᱜ ᱥᱟᱰᱮ ᱵᱮᱠᱜᱨᱟᱣᱩᱱ ᱨᱮ ᱠᱟᱹᱴᱤᱡ ᱦᱚᱭ ᱨᱮᱱᱟᱜ ᱫᱚ ᱥᱟᱰᱮ ᱟᱸᱡᱚᱢᱚᱜ ᱠᱟᱱᱟ᱾
ᱠᱟᱹᱴᱤᱡ ᱦᱟᱯᱮ ᱠᱟᱹᱴᱤᱡ ᱫᱟᱱᱟᱝ ᱥᱮ ᱟᱹᱞᱤᱧ ᱪᱟᱞᱟᱣ ᱧᱚᱜᱚᱜ ᱠᱟᱱᱟ
ᱮᱠᱫᱚᱢ ᱮᱠᱫᱚᱢ ᱮᱠᱫᱚᱢ ᱛᱟᱦᱚᱞᱮ ᱟ ᱱᱚᱜ ᱱᱟ ᱠᱚ ᱟᱵᱚᱣᱟᱜ ᱡᱟᱦᱟᱸ ᱛᱤᱱᱟᱹᱜ ᱜᱮ ᱫᱤᱥᱚᱢ ᱞᱟᱦᱟ ᱥᱮᱫ ᱪᱟᱞᱟᱜ ᱠᱟᱱᱟ, ᱚᱱᱠᱟ ᱦᱤᱥᱟᱹᱵ ᱛᱮᱜᱮ ᱟᱵᱚᱣᱟᱜ ᱫᱩᱱᱤᱭᱟᱹ ᱦᱚᱸ ᱥᱮ ᱫᱤᱥᱚᱢ ᱦᱚᱸ ᱟᱵᱚᱣᱟᱜ ᱵᱟᱹᱲᱤᱡᱚᱜ ᱠᱟᱱᱟ ᱾ ᱦᱮᱸ ᱡᱟᱦᱟᱸ ᱞᱮᱠᱟ ᱱᱚ-ᱚᱭ ᱟᱵ ᱟᱵᱚᱣᱟᱜ ᱪᱟᱥᱵᱟᱥ ᱠᱚᱨᱮ ᱥᱟᱶᱛᱮ ᱢᱳᱵᱟᱭᱤᱞ ᱤᱱᱴᱟᱨᱱᱮᱴ ᱟᱵᱚᱣᱟᱜ ᱠᱚᱢ ᱥᱚᱢᱚᱭ ᱨᱮ ᱟᱹᱰᱤ ᱥᱟᱹᱜᱤᱧ ᱨᱮᱱ ᱦᱚᱲ ᱥᱟᱞᱟᱜ ᱵᱚᱱ ᱨᱚᱯᱚᱲ ᱫᱟᱲᱮᱭᱟᱜ ᱠᱟᱱᱟ ᱟᱨ ᱟᱹᱰᱤ ᱠᱚᱢ ᱥᱚᱢᱚᱭ ᱨᱮ ᱪᱟᱥ ᱠᱟᱹᱢᱤ ᱥᱤ ᱥᱤ ᱠᱚᱵᱚᱱ ᱠᱚᱨᱟᱣ ᱫᱟᱲᱮᱭᱟᱜ ᱠᱟᱱᱟ ᱾ ᱡᱟᱦᱟᱸ ᱛᱤᱱᱟᱹᱜ ᱵᱚ ᱥᱩᱵᱤᱫᱷᱟ ᱦᱩᱭᱩᱜ ᱠᱟᱱᱟ ᱚᱱᱠᱟᱜ ᱜᱮ ᱟᱵᱚ ᱵᱟᱹᱲᱤᱡᱚᱜ ᱠᱟᱱᱟ, ᱪᱮᱫᱟᱜ ᱥᱮ ᱟᱵᱚ ᱡᱟᱦᱟᱸ ᱴᱟᱠᱴᱟᱨ ᱠᱚᱛᱮ ᱵᱚᱱ ᱥᱤ ᱵᱟᱲᱟᱭᱮᱫ ᱠᱷᱟᱹᱛᱤᱨ ᱛᱮ ᱟᱵᱚᱣᱟᱜ ᱚᱛ ᱦᱟᱥᱟ ᱠᱚ, ᱮᱸ ᱫᱩᱥᱚᱱᱚᱜ ᱠᱟᱱᱟ ᱪᱮᱫᱟᱜ ᱥᱮ ᱢᱮᱥᱤᱱ ᱛᱮ ᱡᱚᱠᱷᱚᱱ ᱵᱚᱱ ᱤᱭᱟᱹᱭᱮᱫᱟ ᱚᱱᱟ ᱫᱚ ᱚᱱᱟ ᱦᱟᱥᱟ ᱫᱟᱜ ᱫᱚ ᱯᱩᱨᱟᱹ ᱜᱮᱡᱮᱨ ᱪᱟᱵᱟᱜ ᱠᱟᱱᱟ ᱚᱱᱟ ᱨᱮᱫᱚ ᱯᱩᱨᱟᱹ ᱢᱟᱱᱮ ᱯᱩᱨᱟᱹ ᱪᱮᱫ ᱤᱧ ᱞᱟᱹᱭᱟ! ᱯᱩᱨᱟᱹ ᱚᱱᱟ ᱦᱟᱥᱟ ᱫᱚ ᱜᱮᱡᱮᱨ ᱪᱟᱵᱟᱜ ᱠᱟᱱᱟ ᱚᱱᱟ ᱨᱮᱫᱚ ᱩᱱᱟᱹᱜᱴᱟᱜ ᱫᱚ ᱮᱸ ᱪᱟᱥ ᱵᱟᱝ ᱦᱩᱭᱩᱜᱼᱟ ᱪᱮᱫᱟᱜ ᱥᱮ ᱨᱮᱦᱮᱫ ᱫᱚ ᱦᱟᱸᱜ ᱵᱟᱝ ᱠᱮᱴᱮᱡ ᱫᱟᱲᱮᱭᱟᱜᱼᱟ ᱫᱟᱨᱮ ᱠᱚ ᱩᱞᱴᱟᱹᱜᱼᱟ ᱦᱮᱸ ᱵᱟᱝ? ᱟᱨ ᱡᱚᱠᱷᱚᱱ ᱡᱟᱦᱟᱸ ᱫᱚ ᱱᱟᱜ ᱱᱟᱦᱮᱞ ᱛᱟᱦᱮᱸ ᱠᱟᱱᱟ ᱚᱱᱟ ᱨᱮᱫᱚ ᱩᱱᱟᱹᱜ ᱮᱴᱟᱜ ᱫᱚ ᱵᱟᱝ ᱵᱟᱝ ᱤᱭᱟᱹ ᱪᱟᱵᱟᱜ ᱛᱟᱦᱮᱸᱼᱟ ᱚᱱᱟ ᱫᱚ ᱫᱟᱨᱮ ᱠᱚ, ᱛᱚ ᱠᱮᱴᱮᱡᱚᱜ ᱛᱟᱦᱮᱸᱼᱟ ᱚᱱᱟᱛᱮ ᱚᱱᱟ ᱛᱮᱜᱮ ᱞᱟᱦᱟ ᱛᱮᱫᱚ ᱯᱷᱚᱞᱚᱱ ᱵᱟᱹᱲ ᱛᱤ ᱦᱩᱭᱩᱜ ᱠᱟᱱ ᱛᱟᱦᱮᱸᱜᱼᱟ ᱾
ᱦᱳᱭ ᱟᱨ ᱦᱮᱸ ᱱᱤᱛᱚᱜ ᱫᱚ ᱡᱟᱦᱟᱸ ᱩᱱᱠᱩ ᱦᱟᱥᱟ ᱠᱚᱨᱮ, ᱞᱮᱸᱰᱮᱡ ᱠᱚ ᱛᱟᱦᱮᱱ ᱠᱟᱱ ᱜᱷᱩᱜᱽᱲᱤ ᱩᱱᱠᱩ ᱦᱚᱸ ᱤᱱᱟᱹᱜ ᱵᱟᱠᱩ ᱡᱟᱦᱟᱸ ᱮᱸᱰᱮᱡ ᱴᱮᱠᱴᱟᱨ ᱟᱛᱮ ᱥᱤ ᱦᱩᱭᱩᱜ ᱠᱟᱱᱟ ᱩᱱᱠᱩ, ᱞᱮᱞ ᱞᱮᱸᱰᱮᱡ ᱠᱚᱦᱚᱸ ᱠᱚ ᱜᱚᱡ ᱪᱟᱞᱟᱜ ᱠᱟᱱᱟ ᱥᱮ ᱩᱱᱠᱩ ᱾ ᱜᱷᱩᱜᱽᱨᱤ ᱠᱚᱦᱚᱸ ᱡᱟᱦᱟᱸ, ᱞᱟᱛᱟᱨ ᱨᱮᱱᱟᱜ ᱦᱟᱥᱟ ᱪᱚᱴ ᱥᱮᱫ ᱠᱚ ᱨᱟᱠᱟᱵᱮᱫ ᱠᱟᱱ ᱛᱟᱦᱮᱱᱚᱜᱼᱟ ᱾ ᱚᱱᱟᱦᱚᱸ ᱱᱤᱛᱚᱜ ᱵᱟᱝ ᱦᱩᱭᱩᱜ ᱠᱟᱱᱟ ᱡᱟᱦᱟᱸ ᱵᱤᱥ ᱠᱚ ᱮᱢᱟᱜ ᱠᱟᱱᱟ ᱩᱱᱠᱩ, ᱞᱮᱱᱰᱮᱡ ᱠᱚᱦᱚᱸ ᱠᱚ ᱵᱟᱹᱲᱤᱡᱚᱜ ᱠᱟᱱᱟ ᱚᱱᱟ ᱠᱷᱟᱹᱛᱤᱨ ᱤᱱᱟᱹᱜ ᱦᱟᱥᱟ ᱦᱚᱸ ᱵᱟᱹᱲᱤᱡ ᱦᱚᱸᱢᱟ ᱵᱟᱹᱲᱤᱡᱟ ᱪᱟᱪᱟ ᱪᱟᱞᱟᱜ ᱠᱟᱱ ᱜᱮ ᱚᱱᱟ ᱪᱟᱥ ᱠᱚᱦᱚᱸ ᱪᱟᱥᱵᱟᱥ ᱠᱚᱦᱚᱸ ᱵᱛᱮ ᱵᱟᱹᱲᱤᱡ ᱪᱟᱞᱟᱜ ᱠᱟᱱᱟ ᱞᱟᱦᱟ ᱛᱮᱫᱚ ᱜᱩᱨᱤᱡ, ᱥᱟᱨ ᱠᱚ ᱮᱢ ᱦᱩᱭᱩᱜ ᱠᱟᱱ ᱛᱟᱦᱮᱱᱟ ᱛᱮ, ᱤᱱᱟᱹᱜ ᱵᱟᱝ ᱵᱟᱹᱲᱤᱡᱚᱜ ᱠᱟᱱ ᱵᱟᱝ ᱪᱟᱥ ᱵᱟᱥ ᱠᱚ ᱦᱩᱭᱩᱜ ᱠᱟᱱ ᱛᱟᱦᱮᱱᱚᱜᱼᱟ ᱾ ᱟᱨ ᱦᱮᱸ ᱱᱤᱛᱚᱜ ᱫᱚ ᱚᱱᱟ ᱜᱩᱨᱤᱡ ᱥᱟᱨ ᱠᱚᱦᱚᱸ ᱠᱚᱢ ᱱᱟ ᱵᱟᱢ ᱚᱱᱟ, ᱱᱤᱛᱚᱜ ᱫᱚ ᱡᱟᱦᱟᱸ ᱯᱷᱮᱠᱴᱨᱤ ᱠᱚᱨᱮ ᱠᱚ ᱵᱮᱱᱟᱣᱮᱫ ᱠᱟᱱ ᱩᱲᱭᱟᱹ ᱛᱟᱨᱯᱚᱨᱮ ᱯᱚᱴᱟᱥ ᱾ ᱟᱨᱦᱚᱸ ᱯᱷᱚᱨ ᱯᱮᱥ ᱥᱮ ᱚᱱᱠᱟᱟᱜ ᱧᱩᱛᱩᱢᱟᱱ ᱠᱚᱜᱮ ᱾
ᱦᱮᱸ ᱟᱭᱢᱟ ᱞᱮᱠᱟᱱᱟᱜ ᱢᱮᱱᱟᱜᱼᱟ ᱟᱭᱢᱟ ᱞᱮᱠᱟᱱ ᱟᱭᱢᱟ ᱞᱮᱠᱟᱱ ᱾
ᱚᱱᱟ ᱠᱚ ᱠᱷᱟᱹᱛᱤᱨ ᱦᱚᱸ ᱦᱟᱥᱟ ᱦᱚᱸ ᱠᱟᱱᱟ ᱾ ᱦᱮᱸ ᱜᱚᱝᱠᱮ ᱨᱮ ᱪᱟᱥ ᱵᱟᱲᱟᱭ ᱜᱮᱭᱟ ᱥᱚᱵᱽᱡᱤ ᱠᱚᱫᱚ ᱾
ᱚᱻ ᱪᱮᱫ ᱪᱮᱫ ᱥᱚᱵᱽᱡᱤ ᱠᱚᱯᱮ ᱪᱟᱥ ᱵᱟᱲᱟᱭ ᱜᱮᱭᱟ?
ᱡᱟᱦᱟᱸ ᱫᱚᱠᱚ ᱢᱮᱛᱟᱜ ᱠᱟᱱᱟ ᱯᱚᱴᱚᱞ ᱠᱟᱨᱞᱟ ᱵᱷᱚᱨᱵᱚ ᱴᱤ ᱡᱷᱤᱸᱜᱟᱹ ᱾
ᱚ ᱟᱯᱮ ᱥᱮᱫ ᱫᱚ ᱦᱟᱸᱜ ᱢᱤᱱᱤ ᱢᱮᱱᱟᱜ ᱟ ᱛᱚ ᱟᱫᱚ ᱚᱱᱠᱟ ᱫᱚ ᱡᱷᱚᱛᱚ ᱞᱮᱠᱟᱱᱟᱜ ᱜᱮ ᱪᱟᱥ ᱫᱚ ᱵᱟᱝ ᱮᱸᱴᱠᱮᱴᱚᱬᱮᱜᱼᱟ ᱫᱟᱜ ᱨᱮᱱᱟᱜ ᱫᱚ ᱦᱮᱸ ᱵᱟᱝ?
ᱦᱳᱭ ᱦᱳᱭ ᱛᱤᱯᱤᱱ ᱡᱚᱠᱷᱚᱱ ᱫᱟᱜ ᱮᱢ ᱫᱟᱜ ᱵᱟᱝ ᱢᱤᱫ ᱥᱩᱢᱟᱹᱭ ᱜᱮ ᱫᱟᱜ ᱫᱚ ᱧᱟᱢᱚᱜᱼᱟ ᱾
ᱟᱫᱚ ᱱᱚᱣᱟ ᱫᱚ ᱦᱮ ᱴᱷᱤᱠ ᱜᱮᱭᱟ ᱟᱯᱮ ᱟᱞᱮ ᱥᱮᱫ ᱦᱚᱸ ᱚᱱᱠᱟᱜ ᱜᱮ ᱪᱟᱥ ᱵᱟᱲᱟ ᱫᱚ ᱦᱩᱭᱩᱜ ᱜᱮᱭᱟ ᱾ ᱥᱚᱵᱽᱡᱤ ᱠᱚᱫᱚ ᱮᱸ ᱥᱚᱵᱽᱡᱤ ᱠᱚᱦᱚᱸ ᱪᱟᱥ ᱵᱟᱲᱟ ᱦᱩᱭᱩᱜ ᱜᱮᱭᱟ ᱱᱚᱣᱟ ᱟᱞᱮ ᱥᱮᱫ ᱫᱚ ᱡᱮᱢᱚᱱ ᱱᱤᱛᱚᱜ ᱫᱚ ᱪᱟᱞᱟᱜ ᱠᱟᱱᱟ ᱵᱮᱸᱜᱟᱲ ᱠᱚ ᱾ ᱵᱮᱸᱜᱟᱲ, ᱵᱷᱚᱨᱵᱷᱚᱴᱤ, ᱠᱚᱨᱚᱞᱟ ᱦᱮᱸ ᱾ ᱚᱱᱟ ᱡᱷᱤᱸᱜᱟᱹ ᱚᱱᱟᱠᱚ ᱦᱩᱭᱩᱜ ᱠᱟᱱ ᱜᱮᱭᱟ ᱾ ᱟᱨ ᱵᱷᱮᱱᱰᱤ ᱠᱚ ᱟᱞᱮᱥᱮᱫ ᱫᱚ ᱟᱨ ᱟᱞᱮᱥᱮᱫ ᱫᱚ ᱡᱟᱹᱥᱛᱤ ᱫᱚ, ᱮᱸ ᱦᱩᱲᱩ ᱠᱷᱚᱱ ᱦᱩᱲᱩ ᱵᱟᱛ ᱠᱟᱛᱮᱫ ᱫᱚ ᱟᱞᱮ ᱡᱟᱹᱨᱥᱤ ᱫᱚ ᱠᱷᱚᱥᱞᱟ ᱟᱨ ᱛᱩᱲᱤ ᱠᱚ ᱮ ᱵᱮᱥᱤᱞᱮ ᱪᱟᱥ ᱜᱮᱭᱟ ᱾ ᱦᱩᱲᱩ ᱥᱟᱶᱛᱮ ᱢᱟᱱᱮ ᱦᱩᱲᱩ ᱟᱨ ᱚᱱᱟᱠᱤᱱ ᱵᱟᱨᱭᱟ ᱟᱨ ᱥᱚᱵᱽᱡᱤ ᱠᱚᱦᱚᱸ ᱚᱱᱠᱟᱜᱮ ᱾ ᱚᱱᱮ ᱚᱱᱠᱟ ᱥᱚᱵᱽᱡᱤ ᱠᱚᱫᱚ ᱦᱟᱸᱜ ᱜᱟᱰᱟ ᱜᱟᱰᱟ ᱢᱮᱱᱟᱜᱼᱟ ᱟᱞᱮ ᱥᱮᱫ ᱫᱚ ᱜᱟᱰᱟ ᱫᱷᱟᱨᱮ ᱫᱷᱟᱨᱮᱛᱮ ᱾ ᱢᱟᱱᱮ ᱟᱞᱮ ᱥᱮᱫ ᱫᱚ ᱤᱭᱟᱹ ᱠᱚᱫᱚ ᱵᱟᱹᱱᱩᱜᱼᱟ ᱛᱚ ᱡᱟᱦᱟᱸ ᱫᱚ ᱥᱮᱞᱩ ᱠᱚ᱾
ᱦᱳᱭ ᱦᱳᱭ ᱦᱳᱭ
ᱟᱞᱮ ᱫᱚ ᱜᱟᱰᱟ ᱫᱟᱜ ᱟᱨ ᱜᱟᱹᱰᱤᱭᱟᱹ ᱠᱚ ᱢᱮᱱᱟᱜᱼᱟ ᱞᱮ ᱚᱱᱟ ᱫᱟᱜ ᱛᱮᱞᱮ ᱪᱟᱥ ᱵᱟᱲᱟᱭ ᱜᱮᱭᱟ᱾
ᱦᱳᱭ ᱱᱤᱛᱚᱜ ᱦᱩᱲᱩ ᱠᱚ ᱨᱚᱦᱚᱭ ᱵᱟᱲᱟ ᱠᱟᱛᱮᱫ ᱡᱟᱦᱟᱸ ᱱᱤᱛᱚᱜ ᱨᱮᱱᱟᱜ ᱪᱟᱥᱚᱜᱼᱟ ᱟᱹᱞᱩ ᱟᱹᱞᱩ ᱦᱚᱸ ᱚᱱᱟ ᱡᱟᱦᱟᱸ ᱵᱮᱸᱜᱟᱲ ᱠᱚᱞᱮ ᱨᱚᱦᱚᱭ ᱵᱟᱲᱟᱭ ᱜᱮ, ᱵᱮᱸᱜᱟᱲ ᱛᱟ ᱯᱚᱨᱮ ᱩᱸ ᱵᱟᱫᱟ ᱠᱚᱯᱤ, ᱯᱚᱴᱚᱢ ᱠᱚᱯᱤ ᱚᱝᱠᱟ ᱜᱮ᱾ ᱯᱤᱰᱷᱟᱹ ᱵᱟᱲᱟ ᱠᱟᱛᱮ ᱜᱮ ᱟᱹᱞᱩ ᱠᱚᱦᱚᱸ ᱪᱟᱥ ᱦᱩᱭᱩᱜᱼᱟ᱾ ᱡᱟᱦᱟᱸ ᱫᱚ ᱯᱟᱹᱞᱩ ᱠᱚ ᱫᱚ ᱞᱟᱦᱟ ᱨᱮ ᱛᱮᱱ ᱛᱮᱢᱟ ᱩᱸ ᱜᱚᱴᱟ-ᱜᱚᱴᱟ ᱛᱮᱱ ᱠᱟᱱᱚᱜ ᱚᱱᱟ ᱠᱚᱜᱮ ᱡᱟᱦᱟᱸ ᱚᱱᱟ ᱟᱹᱞᱩ ᱨᱮ ᱢᱮᱜ ᱛᱮᱦᱮᱱ, ᱚᱱᱟ ᱟᱹᱞᱩ ᱠᱚᱜᱮ ᱢᱮᱜ-ᱢᱮᱜ ᱜᱮ ᱵᱟᱪᱷᱟᱣ ᱠᱟᱛᱮᱜ ᱨᱚᱦᱚᱭ ᱦᱩᱭᱩᱜ ᱠᱟᱱᱟ, ᱡᱟᱦᱟᱸᱴᱟᱜ ᱨᱮ ᱢᱮᱜ ᱛᱮᱦᱮᱱ ᱢᱟ᱾ ᱚᱱᱟ ᱠᱷᱚᱡ ᱜᱮ ᱟᱹᱜ ᱟᱹᱞᱩ ᱦᱚᱸ ᱦᱩᱭᱩᱜ ᱠᱟᱱᱟ ᱥᱟᱸᱜᱮ ᱜᱮ᱾
ᱮᱠᱫᱚᱢ, ᱮᱠᱫᱚᱢ, ᱮᱠᱫᱚᱢ᱾ ᱟᱱᱟ ᱟᱯᱮ ᱥᱮᱫ ᱫᱚ ᱟᱹᱞᱩ ᱟᱨ ᱟᱹᱞᱩ ᱮᱸ ᱟᱹᱞᱩ ᱜᱮ ᱡᱟᱹᱥᱛᱤ ᱦᱮᱸ ᱵᱟᱝ, ᱟᱹᱞᱩ ᱯᱟ